ᱦᱮᱸ ᱜᱚᱝᱠᱮ ᱟᱸᱡᱚᱢ ᱫᱟ ᱵᱤᱱ? ᱦᱮᱞᱳ ᱜᱚᱝᱠᱮ ᱟᱸᱡᱚᱢ ᱫᱟ ᱵᱤᱱ ᱥᱮ ᱵᱟᱝ? ᱟᱸᱻᱢᱮᱱ ᱫᱟ ᱞᱤᱧ ᱟᱸᱡᱚᱢ ᱫᱟ ᱵᱮᱱ, ᱟᱸᱡᱚᱢ ᱫᱟ ᱵᱮᱱ? ᱟᱪᱪᱷᱟ, ᱟᱪᱪᱷᱟ᱾ ᱦᱳᱭᱮᱱ ᱠᱟᱹᱴᱤᱡ ᱱᱮᱴᱣᱟᱨᱠ ᱠᱚ ᱠᱟᱹᱴᱤᱡ ᱤᱭᱟᱹ ᱮᱜ ᱜᱮᱭᱟᱭ ᱛᱚ᱾ ᱦᱟᱱᱛᱮ ᱱᱟᱛᱮ ᱜᱚᱫᱚᱜ ᱠᱟᱱ ᱜᱮᱭᱟ ᱫᱟᱜ ᱨᱤᱢᱤᱞ ᱦᱚᱛᱮᱜ ᱛᱮ ᱦᱳᱭ ᱛᱚ ᱚᱱᱠᱟᱭ ᱫᱟᱭ᱾ ᱟᱪᱪᱷᱟ, ᱟᱪᱪᱷᱟ ᱛᱟᱞᱦᱮ ᱜᱚᱝᱠᱮ ᱟᱵᱮᱱ ᱫᱚ ᱰᱟᱹᱝᱽᱨᱤ ᱡᱤᱞ ᱫᱚ ᱵᱤᱱ ᱡᱚᱢ ᱜᱮᱭᱟ ᱥᱮ ᱵᱟᱝ?
ᱰᱟᱹᱝᱽᱨᱤ ᱡᱤᱞ ᱦᱮᱸ ᱱᱚᱸᱰᱮ ᱫᱚ ᱢᱟᱱᱮ ᱚᱲᱟᱜ ᱠᱚᱨᱮ ᱫᱚ ᱵᱟᱝ ᱜᱟᱱᱚᱜ ᱛᱟᱞᱮᱭᱟ ᱡᱚᱢ ᱫᱚ ᱾
ᱟᱫᱚ ᱴᱟᱸᱰᱤ ᱠᱚᱨᱮ ᱫᱚ ᱡᱚᱢ ᱵᱟᱲᱟᱭ ᱜᱮᱭᱟ ᱞᱤᱧ, ᱴᱟᱸᱰᱤ ᱠᱚᱨᱮ ᱫᱚ ᱜᱟᱱᱚᱜ ᱛᱟᱞᱮ ᱜᱮᱭᱟ ᱾ ᱚᱲᱟᱜ ᱛᱮ ᱟᱹᱜᱩ ᱵᱟᱝ ᱜᱟᱱᱚᱜ ᱛᱟᱞᱮᱭᱟ ᱾
ᱚ ᱢᱮᱱ ᱢᱮᱱ ᱫᱟᱹᱞᱤᱧ ᱜᱚᱝᱠᱮ ᱛᱟᱦᱞᱮ ᱟᱹᱵᱤᱱᱟᱜ ᱯᱟᱲᱟ ᱨᱮᱫᱚ ᱫᱮᱠᱳ ᱢᱮᱥᱟ ᱢᱮᱱᱟᱜ ᱠᱚᱣᱟ ᱥᱮ ᱥᱩᱫᱩ ᱥᱟᱱᱛᱟᱲ ᱠᱚᱣᱟᱜ ᱟᱹᱛᱩ ᱠᱟᱱ ᱜᱮᱭᱟ?
ᱜᱚᱝᱠᱮ ᱪᱮᱫ ᱞᱤᱧ ᱞᱮᱭ ᱟᱵᱤᱱ ᱱᱚᱛᱮ ᱫᱚ ᱚᱱᱮ ᱚᱱᱠᱟ ᱥᱟᱸᱜᱮ ᱧᱚᱜ ᱦᱚᱲ ᱫᱚ ᱵᱟᱹᱱᱩᱜ ᱞᱮᱭᱟ ᱦᱮᱸ ᱾
ᱟᱪᱪᱷᱟ᱾
ᱥᱟᱸᱜᱮ ᱢᱚᱫᱽᱫᱷᱮ ᱢᱟᱱᱮ ᱠᱩᱞᱦᱤ ᱠᱚᱦᱚᱸ ᱚᱱᱠᱟ ᱡᱮ ᱢᱟᱱᱮ ᱢᱤᱫ ᱡᱟᱭᱜᱟ ᱨᱮᱜᱮ ᱦᱟᱸᱰᱮ ᱱᱟᱸᱰᱮ ᱢᱟᱱᱮ ᱚᱱᱠᱟ ᱵᱷᱟᱜᱽ ᱵᱷᱟᱜᱽ ᱛᱮ ᱢᱮᱱᱟᱜ ᱞᱮᱭᱟ᱾ᱢᱟᱱᱮ ᱦᱟᱱᱟ ᱯᱟᱲᱟ ᱱᱚᱣᱟ ᱯᱟᱲᱟ ᱥᱟᱸᱜᱤᱧ ᱥᱟᱸᱜᱤᱧ ᱜᱮ᱾
ᱟᱫᱚ ᱡᱚᱛᱚ ᱢᱮᱥᱟ ᱢᱤᱥᱤ ᱫᱤᱠᱩ ᱦᱚᱸ ᱥᱟᱱᱛᱟᱲ ᱦᱚᱸ ᱡᱚᱛᱚ ᱜᱮ ᱢᱮᱥᱟ ᱢᱤᱥᱤ ᱦᱮᱱᱟᱜ ᱠᱚᱣᱟ᱾ ᱢᱟᱱᱮ ᱱᱚᱛᱮ ᱨᱮᱫᱚ ᱚᱱᱮ ᱜᱤᱰᱭᱟᱹ ᱞᱮᱠᱟ ᱢᱮᱱ ᱜᱟᱹᱰᱭᱟᱹ ᱞᱮᱠᱟ ᱢᱮᱱᱟᱜ ᱢᱮᱱᱟᱜ ᱛᱟᱞᱮᱭᱟ᱾
ᱟᱪᱪᱷᱟ᱾
ᱢᱟᱱᱮ ᱜᱤᱫᱽᱨᱟᱹ ᱟᱛᱮᱜ ᱚᱲᱟᱜ ᱯᱩᱨᱟᱹᱣ ᱠᱟᱫᱟ ᱠᱚ᱾
ᱟᱪᱪᱷᱟ, ᱟᱪᱪᱷᱟ ᱵᱟᱝ ᱟᱫᱚ ᱪᱳᱠᱳᱡ ᱫᱤᱠᱩ ᱯᱩᱲᱥᱤ ᱛᱟᱞᱟ ᱨᱮᱵᱮᱱ ᱛᱟᱦᱮᱱᱟ ᱥᱮ ᱟᱫᱚ ᱩᱱᱠᱩ ᱥᱟᱛᱮᱜ ᱛᱟᱞ ᱦᱚᱸ ᱢᱤᱞᱟᱹᱣ ᱞᱟᱜᱟᱜ-ᱟ᱾ ᱡᱟᱦᱟ ᱥᱮᱫ ᱨᱮᱵᱮᱱ ᱛᱟᱦᱮᱱᱟ᱾
ᱟᱫᱚ ᱱᱚᱛᱮ ᱨᱚᱲ ᱜᱚᱞᱯᱷᱚ ᱫᱚ ᱫᱤᱠᱩ ᱛᱮᱜᱮ ᱨᱚᱲ ᱜᱚᱞᱯᱷᱚ ᱜᱮᱭᱟ ᱞᱮ ᱵᱤᱥᱤ ᱫᱚ᱾
ᱟᱪᱪᱷᱟ ᱟᱪᱪᱷᱟ ᱵᱟ ᱟᱫᱚ ᱫᱤᱠᱩ ᱠᱚᱫᱚ ᱵᱟᱠᱚ ᱡᱚᱢᱟᱛᱚ ᱰᱟᱹᱝᱨᱤ ᱡᱤᱞ ᱠᱚᱫᱚ᱾
ᱦᱮᱸ ᱩᱱᱠᱩ ᱫᱚ ᱵᱟᱝᱠᱩ ᱡᱚᱢᱟ ᱟᱫᱚ ᱠᱤᱪᱷᱩ ᱜᱟᱱ ᱢᱮᱱᱟᱜ ᱠᱚᱣᱟ ᱜᱟᱛᱮ ᱜᱟᱛᱮ ᱚᱱᱠᱟ ᱟᱞᱮ ᱥᱟᱞᱟᱜ ᱡᱚᱢ ᱫᱚᱠᱚ ᱡᱚᱢ ᱵᱟᱲᱟᱭ ᱜᱮᱭᱟ᱾
ᱦᱮ ᱟᱪᱪᱷᱟ ᱾ ᱛᱟᱦᱚᱞᱮ ᱜᱚᱝᱠᱮ ᱦᱤᱡᱩᱜ ᱵᱮᱱ ᱢᱤᱫ ᱫᱷᱟᱣ ᱠᱩᱭᱞᱟᱹᱯᱟᱞ ᱦᱟᱴ ᱡᱚᱢ ᱞᱮᱜᱟᱭ ᱵᱮᱱ᱾
ᱦᱮᱸ ᱾ ᱜᱚᱝᱠᱮ ᱛᱟᱦᱚᱞᱮ ᱟᱯᱮ ᱟᱹᱛᱩ ᱠᱚᱨᱮ ᱫᱚ ᱚᱱᱟ ᱥᱩᱨ ᱥᱯᱩᱨ ᱠᱚᱫᱚ ᱰᱟᱝᱜᱨᱤ ᱠᱚᱛ ᱫᱚ ᱠᱩᱴᱟᱹᱢ ᱵᱟᱲᱟ ᱠᱚ ᱜᱮᱭᱟ ᱥᱮ ᱵᱟᱝ?
ᱟᱫᱚ ᱠᱩᱴᱟᱹᱢ ᱫᱚᱠᱚ ᱠᱩᱴᱟᱹᱢ ᱠᱚᱣᱟ᱾ ᱢᱮᱱᱠᱷᱟᱱ ᱚᱱᱠᱟ ᱫᱤᱱ ᱦᱤᱞᱳᱜ ᱫᱚ ᱵᱟᱝ ᱚᱱᱟ ᱯᱚᱨᱚᱵᱽ ᱠᱚᱨᱮ ᱜᱮ
ᱯᱚᱨᱚᱵᱽ ᱠᱚᱨᱮ
ᱦᱳᱭ ᱦᱳᱭ ᱦᱳᱭ ᱾
ᱟᱨᱚ ᱱᱟᱥᱮ ᱫᱷᱟᱨᱟ ᱞᱤᱧ ᱟᱸᱡᱚᱢ ᱟ ᱱᱟᱥᱮ ᱫᱷᱟᱨᱟ ᱞᱤᱧ ᱟᱸᱡᱚᱢ ᱵᱟᱲᱟ ᱞᱮᱫᱟ ᱥᱚᱨᱠᱟᱨ ᱠᱷᱚᱱ ᱠᱚ ᱞᱟᱹᱭᱮᱫ ᱛᱟᱦᱮᱸᱱᱟ ᱥᱮ ᱪᱮᱫ ᱰᱟᱝᱜᱨᱤ ᱠᱚᱫᱚ ᱵᱟᱵᱚᱱ ᱠᱩᱴᱟᱹᱢ ᱠᱚᱣᱟ?
ᱟᱫᱚ ᱚᱠᱚᱭᱮ ᱚᱠᱚᱭᱮ ᱵᱟᱛᱟᱣᱟ ᱜᱚᱝᱠᱮ᱾
ᱵᱟ ᱚᱱᱠᱟ ᱟᱸᱡᱚᱢ ᱵᱟᱲᱟᱫᱮᱧ ᱚᱱᱠᱟ ᱡᱟᱦᱟᱸ ᱠᱚᱨᱮ ᱠᱩᱴᱟᱹᱢ ᱠᱚᱣᱟ ᱛᱟᱦᱮᱱᱟ ᱚᱱᱟ ᱠᱚᱨᱮ ᱠᱚ ᱪᱟᱞᱟᱣ ᱵᱟᱲᱟ ᱞᱮᱱᱟ ᱯᱩᱞᱤᱥ ᱠᱚ᱾
ᱦᱳᱭ ᱦᱳᱭ ᱦᱳᱭ ᱾ ᱠᱩᱭᱞᱟᱹᱯᱟᱞ ᱦᱟᱴ ᱢᱟᱠᱚ ᱵᱚᱱᱫᱚᱞᱮᱫ ᱦᱟᱸ ᱢᱚᱴᱟ-ᱢᱩᱴᱤ ᱢᱚᱬᱮ ᱦᱟᱯᱛᱟ ᱜᱟᱱ ᱟᱫᱚ ᱟᱨᱚ ᱫᱩᱨᱟᱹᱭᱮᱸᱱ ᱜᱮᱭᱟ ᱠᱚ᱾
ᱮ ᱱᱚᱣᱟ ᱠᱚᱫᱚ ᱦᱟᱛᱟᱣ ᱦᱚᱲ ᱛᱟᱦᱮᱸᱱ ᱞᱮᱱᱠᱷᱟᱱ ᱫᱚ ᱜᱚᱡ ᱦᱚᱲ ᱨᱮᱱ ᱫᱚ ᱚᱵᱷᱟᱵ ᱫᱚ ᱵᱟᱝ ᱦᱩᱭᱩᱜᱼᱟ ᱥᱮ ᱾
ᱦᱳᱭ ᱦᱳᱭ ᱢᱟᱱᱮ ᱪᱩᱠᱩ ᱪᱩᱠᱩ ᱛᱮᱠᱚ ᱜᱚᱡᱮᱫ ᱠᱚᱣᱟ ᱱᱤᱛᱩ ᱫᱚ, ᱞᱟᱦᱟ ᱛᱮᱫᱚ ᱥᱚᱫᱚᱨ ᱥᱟᱢᱟᱝ ᱨᱮ ᱦᱩᱭᱩᱜ ᱠᱟᱱ ᱛᱟᱦᱮᱸᱜ ᱥᱮ ᱟᱫᱚ ᱪᱤᱠᱟᱹᱛᱮᱵᱤᱱᱼᱼ ᱤᱭᱟᱹᱭᱟ ᱪᱩᱠᱩᱭᱟ ᱢᱤᱫ ᱫᱤᱱ ᱨᱮᱜᱮ ᱛᱚ ᱦᱟᱸᱜ ᱢᱚᱴᱟ ᱢᱩᱴᱤ ᱪᱚᱞᱞᱤᱥᱴᱤ ᱜᱟᱱ ᱰᱟᱝᱨᱤ ᱫᱚᱠᱚ ᱠᱩᱴᱟᱹᱢᱚᱜ ᱠᱟᱱᱟ᱾
ᱟᱫᱚ ᱡᱚᱡᱚᱢ ᱦᱚᱲ ᱦᱚᱸ ᱛᱚ ᱵᱟᱠᱚ ᱠᱚᱢᱟ ᱥᱮ᱾
ᱦᱮᱸ ᱟᱨ ᱚᱱᱛᱮ ᱪᱤᱠᱟ ᱨᱮᱴ ᱫᱚ ᱪᱤᱞᱠᱟ ᱚᱱ ᱚᱱᱟ
ᱱᱚᱛ ᱱᱚᱛᱮ ᱫᱚ ᱜᱚᱝᱠᱮ ᱪᱟᱞᱟᱜ ᱠᱟᱱᱟ ᱫᱩᱥᱚ ᱟᱥᱤ ᱴᱟᱠᱟ ᱦᱟᱸᱜ᱾ ᱦᱳᱭ ᱢᱤᱜ ᱠᱮᱡᱤ ᱨᱮ ᱫᱩᱥᱚ ᱟᱥᱤ᱾
ᱟᱨ ᱡᱟᱦᱟᱸᱭ ᱡᱮ ᱞᱟᱹᱭ ᱠᱮᱫ ᱵᱤᱱ ᱡᱮ ᱵᱷᱟᱹᱡᱤ ᱠᱟᱛᱮᱫ ᱚᱸᱰᱮ ᱜᱮᱛᱚ ᱠᱚ ᱵᱷᱟᱹᱡᱤᱭᱟ ᱠᱚᱣᱟ ᱥᱮ᱾
ᱦᱳᱭ ᱦᱳᱭ ᱚᱱᱚᱸᱰᱮ ᱜᱮᱠᱚ ᱵᱷᱟᱡᱤᱭᱟ ᱵᱷᱟᱡᱤ ᱨᱮᱭᱟᱜ ᱟᱞᱟᱫᱟ ᱟᱨᱛᱮ ᱥᱳᱛᱽᱛᱳᱨ ᱴᱟᱠᱟ ᱠᱚ ᱦᱟᱛᱟᱣᱟ᱾
ᱴᱟᱠᱟ ᱟᱨ ᱰᱷᱮᱨ ᱧᱚᱜ ᱡᱩᱫᱤ ᱵᱷᱟᱹᱡᱤ ᱦᱩᱭᱩᱜᱼᱟ ᱰᱤᱥᱠᱟᱣᱩᱱᱴ ᱠᱚ ᱵᱟᱝ ᱠᱚ ᱮᱢᱚᱜᱼᱟ?
ᱟ ᱦᱮᱸ ᱦᱮᱸ ᱾ ᱟᱫᱚ ᱚᱱᱟ ᱫᱚ ᱚᱠᱟ ᱞᱮᱠᱟ ᱟᱵᱮᱱ ᱵᱮᱱ ᱫᱚᱨᱫᱟᱢ ᱫᱟᱲᱮᱭ ᱟᱠᱚᱣᱟ ᱜᱚᱝᱠᱮ ᱠᱟᱛᱷᱟ ᱴᱷᱮᱡ ᱠᱟᱱᱟ ᱴᱷᱤᱠ᱾
ᱡᱩᱫᱤ ᱰᱷᱮᱨ ᱧᱚᱜ ᱡᱤᱞ ᱵᱮᱱ ᱦᱟᱛᱟᱣᱟ ᱚᱸᱰᱮ ᱦᱚᱸ ᱵᱮᱱ ᱫᱚᱨᱫᱟᱢ ᱞᱮᱠᱚ ᱠᱷᱟᱱᱡ ᱛᱷᱤᱜ ᱧᱚᱜ ᱢᱟᱱᱮ ᱛᱚᱠᱷᱚᱱ ᱫᱚ ᱠᱚᱢ ᱦᱚᱸ ᱵᱮᱱ ᱠᱚᱢ ᱫᱟᱲᱮᱭ ᱠᱚᱣᱟ᱾
ᱛᱟᱦᱚᱞᱮ ᱜᱚᱝᱠᱮ ᱟᱵᱤᱱ ᱫᱚ ᱚᱠᱟᱴᱟᱜ ᱡᱤᱞ ᱵᱤᱱ ᱠᱩᱥᱤᱜ ᱜᱮᱭᱟ ᱰᱟᱝᱨᱤ ᱡᱤᱞ ᱥᱮ ᱥᱩᱠᱨᱤ ᱡᱤᱞ ᱵᱤᱥᱤ ᱵᱤᱱ ᱠᱩᱥᱤᱭᱟᱜ ᱜᱮᱭᱟ?
ᱦᱮᱸ ᱦᱮᱸ᱾ ᱟᱫᱚ ᱚᱱᱟ ᱫᱚ ᱠᱩᱥᱤ ᱵᱟᱝ ᱠᱩᱥᱤ ᱨᱮᱭᱟᱜ ᱫᱚ ᱪᱮᱫ ᱜᱚᱝᱠᱮ ᱨᱮᱸᱜᱮᱡ ᱦᱚᱲ ᱡᱟᱦᱟᱸ ᱵᱮᱱ ᱫᱟᱢ ᱠᱟᱜ-ᱟ ᱚᱱᱟᱜᱮ ᱩᱫᱽᱷᱨᱟᱹᱣ ᱠᱟᱜ ᱵᱤᱱ᱾
ᱵᱟ ᱟᱫᱚ ᱥᱩᱠᱨᱤ ᱡᱤᱞ ᱫᱚ ᱫᱟᱢ ᱫᱚ ᱚᱠᱟᱴᱟᱜ ᱰᱷᱮᱨᱟ ᱚᱠᱟᱴᱟᱜ ᱠᱚᱢᱟ?
ᱥᱩᱠᱨᱤ ᱡᱤᱞ ᱦᱚᱸ ᱠᱚᱢ ᱜᱮ ᱛᱟᱦᱮᱸ ᱠᱟᱱᱟ ᱜᱚᱝᱠᱮ ᱮᱠᱥᱚ ᱠᱩᱲᱤ ᱴᱟᱠᱟ ᱦᱟᱸᱜ ᱟᱫᱚ ᱢᱮᱱᱠᱷᱟᱱ ᱱᱤᱛᱚᱜ ᱫᱚ ᱪᱮᱫ ᱞᱤᱧ ᱞᱟᱹᱭ ᱟᱵᱤᱱᱟ ᱡᱮ ᱥᱩᱠᱨᱤ ᱵᱟᱠᱚ ᱧᱟᱯᱟᱢ ᱠᱟᱱᱟ ᱥᱮ ᱚᱱᱟ ᱦᱚᱛᱮᱫ ᱛᱮ ᱫᱟᱢ ᱫᱚ ᱰᱷᱮᱨ ᱠᱟᱱᱟ ᱦᱟᱸᱜ ᱛᱤᱱᱥᱚ ᱴᱟᱠᱟ ᱜᱚᱫ ᱟᱠᱟᱱᱟ ᱜᱚᱝᱠᱮ, ᱠᱩᱲᱭᱟ ᱴᱟ ᱛᱚ ᱚᱱᱟ ᱰᱟᱝᱨᱤ ᱡᱤᱞ ᱠᱷᱚᱡ ᱠᱩᱲᱤ ᱴᱟᱠᱟ ᱰᱷᱮᱨ ᱜᱚᱫ ᱠᱟᱱᱟ᱾
ᱚ ᱛᱟᱦᱟᱞᱮ ᱟᱯᱮᱥᱮᱫ ᱠᱷᱚᱱ ᱫᱚ ᱟᱞᱮᱥᱮᱫ ᱫᱟᱢ ᱫᱚ ᱠᱟᱹᱴᱤᱡ ᱵᱤᱥᱤ ᱧᱚᱜ ᱜᱮᱭᱟ ᱟᱞᱮᱥᱮᱫ ᱫᱚ᱾ ᱟᱞᱮ ᱥᱮᱫ ᱫᱚ ᱰᱟᱝᱨᱤ ᱠᱚᱦᱚᱸ ᱰᱟᱹᱝᱨᱤ ᱡᱤᱞ ᱫᱚ ᱢᱟᱱᱮ ᱪᱮᱫ ᱟᱹᱰᱤ ᱡᱟᱹᱥᱛᱤ ᱜᱮ ᱫᱟᱢ ᱫᱚ᱾
ᱛᱤᱱᱟᱹᱜ ᱜᱟᱱ ᱜᱚᱢᱠᱮ ᱛᱟᱣ?
ᱰᱟᱹᱝᱨᱤ ᱡᱤᱞ ᱰᱟᱹᱝᱨᱤ ᱛᱮ ᱯᱨᱟᱭ ᱢᱟᱱᱮ ᱪᱟᱨᱥᱚ ᱴᱟᱠᱟ ᱠᱟᱛᱮ ᱠᱚ ᱠᱤᱞᱳ ᱠᱚ ᱟᱠᱷᱨᱤᱧ ᱪᱟᱨᱥᱚ ᱯᱟᱸᱪᱥᱚ᱾ ᱱᱚᱛᱮ ᱢᱟᱱᱮ ᱩᱱᱟᱹᱜ ᱵᱟᱝ ᱧᱟᱯᱟᱢᱟ ᱥᱮ, ᱢᱤᱫᱴᱟᱝ ᱵᱟᱭᱨᱟ ᱠᱚ ᱜᱚᱡ ᱠᱚᱣᱟ ᱟᱢ ᱡᱩᱫᱤ ᱞᱟᱦᱟ ᱠᱷᱚᱱ ᱡᱩᱫᱤ ᱵᱟᱢ ᱞᱮᱭ ᱫᱚᱦᱚᱭᱟ ᱠᱚᱣᱟ ᱛᱚᱵᱮ ᱵᱟᱢ ᱧᱟᱢᱟ᱾
ᱟᱪᱪᱷᱟ ᱟᱨ ᱥᱩᱠᱨᱤ ᱡᱤᱞ ᱫᱚ ᱜᱚᱝᱠᱮ ᱛᱤᱱᱟᱹᱜ ᱠᱟᱛᱮ ᱪᱟᱞᱟᱜ ᱠᱟᱱᱟ?
ᱥᱩᱠᱨᱤ ᱡᱤᱞ ᱦᱚᱸᱜ-ᱚᱭ ᱛᱤᱱ ᱥᱚ ᱥᱟᱲᱮ ᱛᱤᱱ ᱥᱚ᱾
ᱟᱪᱪᱷᱟ ᱟᱪᱪᱷᱟ ᱢᱟᱱᱮ ᱤᱭᱟᱹ ᱫᱚ ᱰᱟᱹᱝᱨᱤ ᱡᱤᱞ ᱨᱮᱭᱟᱜ ᱫᱟᱢ ᱫᱚ ᱰᱷᱮᱨ ᱜᱮᱭᱟ ᱥᱮ ᱡᱤᱞ ᱠᱷᱚᱡ ᱫᱚ ᱵᱟᱝ, ᱟᱪᱪᱷᱟ᱾ ᱛᱟᱦᱟᱞᱮ ᱜᱚᱝᱠᱮ ᱟᱹᱵᱤᱱ ᱫᱚ ᱥᱮᱸᱫᱽᱨᱟ ᱵᱤᱱ ᱤᱥᱤᱱ ᱵᱟᱲᱟᱣ ᱠᱟᱱᱟ ᱥᱮ ᱵᱟᱝ?
ᱥᱮᱸᱫᱽᱨᱟ ᱠᱚᱫᱚ ᱱᱚᱛᱮ ᱫᱚ ᱚᱠᱟᱨᱮ ᱥᱮᱸᱫᱽᱨᱟᱢ ᱪᱟᱞᱟᱜᱼᱟ ᱱᱚᱛᱮ ᱫᱚ᱾ ᱥᱮᱸᱮᱫᱨᱟ ᱫᱚ ᱵᱟᱹᱞᱤᱧ ᱪᱟᱞᱟᱣ ᱵᱟᱲᱟᱣ ᱠᱟᱱᱟ ᱥᱮᱸᱱᱫᱽᱨᱟ ᱫᱚ᱾
ᱵᱟᱝ ᱜᱚᱢᱠᱮ ᱟᱫᱚ, ᱞᱮ ᱵᱮᱱ᱾
ᱦᱮᱸ ᱟᱯᱮ ᱫᱚ ᱚᱱᱛᱮ ᱫᱚ ᱚᱱᱛᱮ ᱫᱚ ᱥᱮᱸᱫᱽᱨᱟ ᱪᱟᱞᱟᱜ ᱜᱮᱭᱟ ᱠᱚᱛᱚ ᱚᱱᱛᱮ ᱫᱚ ᱵᱟᱝ?
ᱦᱳᱭ ᱜᱚᱝᱠᱮ ᱱᱚᱛᱮ ᱫᱚ ᱥᱮᱸᱫᱽᱨᱟ ᱫᱚ ᱪᱟᱞᱟᱜ ᱜᱮᱭᱟ ᱠᱚ ᱢᱟᱱᱮ ᱯᱨᱚᱪᱩᱨ ᱠᱚ ᱪᱟᱞᱟᱜ ᱜᱮᱭᱟ ᱟᱫᱚ ᱚᱱᱟ ᱠᱟᱹᱴᱤᱡ ᱢᱟᱴᱤᱡ ᱥᱮᱸᱫᱽᱨᱟ ᱫᱚᱞᱤᱧ ᱵᱟᱫ ᱠᱟᱫᱟ ᱵᱩᱨᱩ ᱥᱮᱸᱫᱽᱨᱟ ᱫᱚ ᱩᱱᱠᱩ ᱪᱮᱬᱮᱸ ᱴᱩᱴᱤ ᱠᱚᱦᱚᱸ ᱚᱱᱟ ᱢᱟᱛᱚ ᱫᱤᱱ ᱦᱤᱞᱳᱜ ᱜᱮᱠᱚ ᱪᱟᱞᱟᱜᱼᱟ᱾
ᱦᱮᱸ᱾ ᱵᱟᱝ ᱦᱟᱹᱜ ᱟᱞᱮ ᱱᱚᱛᱮ ᱫᱚ ᱥᱮᱸᱫᱽᱨᱟ ᱠᱚᱫᱚ ᱵᱟᱝᱠᱚ ᱪᱟᱞᱟᱣ ᱵᱟᱲᱟᱜ ᱜᱮᱭᱟ ᱥᱮᱸᱫᱽᱨᱟ ᱠᱚᱫᱚ ᱟᱡᱚᱫᱤᱭᱟᱹ ᱵᱩᱨᱩ ᱠᱚ ᱪᱟᱞᱟᱣ ᱵᱟᱲᱟᱣ ᱟᱠᱟᱱ ᱜᱮᱭᱟ ᱱᱚᱛᱮ ᱨᱮᱱ᱾
ᱟᱪᱪᱷᱟ ᱵᱟᱝ ᱟᱫᱚ ᱞᱮ ᱟᱠᱚ ᱛᱚ ᱜᱚᱢᱠᱮ ᱠᱚᱲᱟ ᱡᱟᱱᱟᱢ ᱞᱮᱱᱠᱷᱟᱡ ᱫᱚ ᱢᱤᱫ ᱫᱷᱟᱣ ᱫᱚ ᱟᱡᱳᱚᱫᱤᱭᱟᱹ ᱵᱩᱨᱩ ᱫᱚ ᱥᱮᱸᱫᱽᱨᱟᱣᱟᱜ ᱜᱮ ᱦᱩᱭᱩᱜᱼᱟ ᱟᱨ ᱠᱩᱲᱤ ᱡᱟᱱᱟᱢ ᱞᱮᱱᱠᱷᱟᱡ ᱫᱚ ᱢᱤᱫ ᱫᱷᱟᱣ ᱪᱟᱠᱚᱞᱛᱟᱹᱲᱤ ᱪᱷᱟᱛᱟ ᱫᱚ ᱧᱮᱞ ᱟᱹᱜᱩᱣᱟᱜ ᱜᱮ ᱞᱟᱜᱟᱜᱼᱟ᱾
ᱫᱮᱥᱤ ᱯᱚᱨ ᱧᱮᱞ ᱦᱩᱭᱩᱜᱼᱟ᱾ ᱬᱤᱛᱟᱹᱜ ᱠᱟᱹᱢᱤ ᱡᱟᱞᱟ ᱨᱮᱛᱮ ᱵᱟᱹᱞᱤᱧ ᱪᱟᱞᱟᱣ ᱫᱟᱲᱮ ᱠᱟᱫᱟ
ᱠᱟᱹᱢᱤ ᱛᱚ ᱜᱚᱢᱠᱮ ᱛᱟᱦᱮᱱ ᱜᱮᱭᱟ ᱜᱚᱡᱚᱜ ᱫᱷᱟᱹᱵᱤᱡ ᱠᱟᱹᱢᱤ ᱫᱚ ᱠᱤ ᱢᱩᱪᱟᱹᱫᱚᱜᱼᱟ᱾
ᱦᱮᱸ ᱟᱢᱟ ᱪᱟᱞᱟᱜ ᱦᱩᱭᱩᱜ-ᱟ᱾ ᱱᱤᱛᱚᱜ ᱯᱚᱨᱮᱨ ᱫᱮᱨᱢᱟ ᱥᱮᱫ᱾
ᱟᱪᱪᱷᱟ ᱟᱪᱪᱷᱟ ᱾
ᱟᱹᱵᱤᱱ ᱫᱚ ᱜᱚᱝᱠᱮ ᱵᱤᱱ ᱪᱞᱟᱣ ᱠᱟᱱᱟ, ᱟᱹᱵᱤᱱ ᱫᱚ ᱜᱟᱝᱠᱮ ᱱᱤᱱ ᱪᱟᱞᱟᱣ ᱵᱟᱲᱟᱣ ᱠᱟᱱᱟ ᱡᱮ
ᱟᱡᱳᱫᱤᱭᱟᱹ ᱥᱮᱸᱫᱽᱨᱟ ᱫᱚ ᱦᱟᱸᱜ ᱵᱟᱹᱞᱤᱧ ᱪᱟᱞᱟᱣ ᱠᱟᱱᱟ ᱢᱮᱱᱠᱷᱟᱱ ᱟᱹᱛᱩ ᱥᱩᱨ ᱥᱩᱯᱩᱨ ᱨᱮᱫᱚ ᱫᱚᱢᱮᱻ ᱢᱟᱱᱮ ᱟᱭᱢᱟ ᱜᱟᱱ ᱡᱤᱱᱤᱥ ᱦᱮᱱᱟᱜ ᱠᱚᱣᱟ ᱦᱚᱨᱤᱱ ᱦᱮᱱᱟᱜ ᱠᱚᱣᱟ ᱟᱨᱚ ᱦᱚᱨᱤᱱ ᱫᱚ ᱩᱱᱟᱹᱜ ᱫᱚ ᱵᱟᱠᱚ ᱜᱚᱡ ᱦᱚᱪᱚᱣᱟᱜᱼᱟ ᱦᱟᱸᱜ‌ ᱥᱚᱨᱠᱟᱨ ᱠᱷᱚᱡ ᱤᱭᱟᱹ ᱩᱱᱠᱩ ᱠᱟᱹᱢᱤᱭᱟ ᱦᱚᱲ ᱢᱟᱱᱮ ᱰᱤᱩᱴᱤ ᱦᱚᱲ ᱦᱮᱱᱟᱜ ᱟᱠᱟᱫ ᱠᱚᱣᱟ ᱟᱫᱚ ᱚᱱᱟ ᱦᱚᱛᱮᱫ ᱛᱮ ᱥᱩᱠᱨᱤ ᱠᱚᱫᱚ ᱜᱚᱡ ᱫᱚ ᱜᱟᱱᱚᱜ ᱜᱮᱭᱟ᱾ ᱟᱨ ᱥᱩᱠᱨᱤ ᱜᱚᱡ ᱦᱚᱸ ᱪᱮᱫᱟᱜ ᱵᱟᱵᱮᱱ ᱜᱚᱡ ᱠᱚᱣᱟ ᱩᱱᱠᱩ ᱟᱵᱟᱫᱽ ᱠᱚ ᱫᱚᱢᱮ ᱠᱚ ᱩᱴᱟᱹᱭᱟ ᱜᱚᱝᱠᱮ᱾ ᱪᱮᱫ ᱵᱮᱱ ᱞᱮᱭᱟ ᱡᱮ ᱴᱷᱤᱠ ᱪᱮᱦᱨᱟ ᱢᱚᱸᱡᱽ ᱥᱟᱹᱦᱤᱡ ᱦᱩᱭ ᱵᱟᱠᱚ ᱦᱩᱭ ᱦᱟᱪᱚᱜᱼᱟ ᱟᱫᱚ ᱵᱟᱫ ᱜᱚᱡ ᱜᱮ ᱞᱟᱜᱟᱣ ᱵᱮᱱᱟ᱾
ᱦᱮᱸ ᱨᱟᱹᱜᱤ ᱦᱩᱭᱩᱜ ᱟᱥᱮ ᱡᱩᱫᱤ ᱟᱵᱚᱣᱟᱜ ᱠᱚ ᱠᱷᱚᱛᱤ ᱛᱟᱵᱚᱱᱟ᱾
ᱦᱳᱭ ᱦᱳᱭ ᱚᱱᱮ ᱮᱠᱫᱷᱚᱢ ᱩᱫᱽᱜᱟᱹᱨ ᱠᱟᱹᱨᱤᱜᱟᱢ ᱠᱟᱛᱮ ᱮᱠᱫᱚᱢ ᱤᱭᱟᱹ ᱞᱟᱜᱟᱣ ᱵᱤᱱᱟ ᱟᱵᱟᱨ ᱠᱟᱨᱡᱟ ᱞᱟᱜᱟᱣ ᱢᱮᱱᱟᱜᱼᱟ, ᱟᱨ ᱚᱱᱟ ᱡᱩᱫᱤ ᱠᱳ ᱡᱟᱦᱟᱸᱭ ᱠᱚ ᱛᱟᱲᱟᱣ ᱜᱚᱫ ᱠᱟᱛᱟᱵᱤᱱᱟ ᱵᱮᱥ ᱵᱤᱱ ᱵᱩᱡᱷᱟᱹᱣᱟ?
ᱚᱱᱟᱢᱟ ᱠᱟᱛᱷᱟ ᱠᱟᱱ ᱜᱮ᱾
ᱠᱩᱞᱟᱹᱭ ᱠᱚᱫᱚ ᱠᱚ ᱧᱟᱢᱚᱜ ᱜᱮᱭᱟᱹ ᱥᱮ ᱵᱟᱝ?
ᱠᱩᱞᱟᱹᱭ ᱠᱚᱫᱚ ᱯᱮ ᱛᱟᱨ ᱠᱚ ᱠᱩᱞᱟᱹᱭ ᱠᱚᱫᱚ ᱯᱮ ᱜᱚᱡ ᱵᱟᱲᱟ ᱛᱤᱱᱟᱹᱝ ᱠᱟᱛᱮ ᱯᱮ ᱜᱚᱡ ᱵᱟᱲᱟ ᱠᱟᱜ ᱠᱚᱣᱟ?
ᱟᱸ ᱢᱟᱱᱮ ᱥᱮᱸᱫᱽ ᱥᱮᱸᱫᱽ ᱥᱮᱸᱫᱽᱨᱟ ᱠᱟᱛᱮᱜ ᱫᱚ ᱦᱟᱸᱝ ᱵᱟᱝ ᱜᱚᱡ ᱦᱩᱭ ᱠᱟᱱᱟ ᱾ ᱩᱝᱠᱩ ᱢᱟᱱᱮ ᱯᱟᱥᱤ ᱠᱚᱠᱚ ᱚᱰᱟᱣ ᱠᱟᱜᱼᱟ ᱾ ᱚ ᱚ ᱢᱮᱱ ᱫᱟᱞᱤᱧ ᱜᱚᱝᱠᱮ ᱮᱫ ᱪᱤᱠᱟᱹ ᱠᱮᱫᱟ ᱵᱮᱱ ᱟᱨᱚ ᱤᱠᱳᱜ ᱠᱟᱱ ᱛᱟᱵᱮᱱ ᱛᱟᱞᱤᱧᱟ ᱠᱟᱛᱷᱟ ᱛᱮᱫ?
ᱪᱤᱠᱟᱹᱩᱠᱩᱨ ᱟᱞᱤᱧ ᱴᱷᱤᱠ ᱜᱮᱛᱚ ᱴᱟᱣᱟᱨ ᱡᱟᱱᱤᱡ ᱰᱤᱥᱴᱟᱵᱽ ᱠᱟᱫᱟ ᱛᱟᱦᱞᱮ ᱾
ᱦᱮᱸ᱾
ᱰᱤᱥᱴᱟᱵ ᱜᱤᱭᱟ ᱦᱤᱸᱛᱳᱜ ᱦᱚᱸ?